ᱦᱮᱸ ᱦᱮᱞᱳ
ᱦᱮᱸ ᱾
ᱟᱹᱞᱤᱧᱟᱜ ᱨᱚᱲ ᱵᱮᱱ ᱟᱸᱡᱚᱢ ᱧᱚᱜ ᱟᱸᱡᱚᱢᱮᱫ ᱠᱟᱱ ᱜᱮᱭᱟ?
ᱦᱮᱸ ᱦᱮᱸ ᱟᱡᱚᱜᱚᱜ ᱠᱟᱱ ᱜᱤᱭᱟ᱾
ᱟᱹᱵᱤᱱᱟᱜ ᱨᱚᱲ ᱦᱚᱸ ᱢᱚᱴᱟᱢᱩᱴᱤ ᱴᱷᱤᱠᱴᱷᱟᱠ ᱜᱮ ᱟᱸᱡᱚᱢᱚᱜ ᱠᱟᱱ ᱛᱟᱵᱤᱱᱟ ᱾
ᱦᱮᱸ ᱾
ᱛᱚᱵᱮᱻ ᱾ ᱯᱩᱭᱞᱩ ᱫᱷᱟᱣ ᱨᱮ ᱡᱟᱦᱟᱨ ᱵᱮᱱ ᱪᱟᱞ ᱟᱸ ᱞᱤᱝ ᱪᱟᱞᱵᱮᱱ ᱠᱟᱱᱟ ᱾ ᱴᱷᱤᱠ ᱜᱮᱭᱟ?
ᱦᱮᱸ ᱾
ᱟ ᱪᱮᱫ ᱞᱮᱠᱟ ᱢᱮᱱᱟᱜ ᱵᱟᱲᱟ ᱵᱤᱱᱟ ᱵᱚᱨᱛᱚᱢᱟᱱ ᱟᱵᱮᱱ?
ᱟ ᱢᱮᱱᱟᱜ ᱫᱚ ᱦᱟᱸᱜ ᱱᱟᱯᱟᱭ ᱜᱮ, ᱟᱫᱚ ᱟᱞᱮ ᱥᱮᱫ ᱫᱚ ᱦᱟᱸᱜ ᱛᱮᱦᱮᱧ ᱫᱚ ᱥᱮᱛᱟᱜ ᱠᱷᱚᱡ ᱜᱮ ᱫᱟᱜ ᱡᱟᱹᱲᱤ ᱫᱟᱭ ᱟᱨᱠᱤ ᱟᱹᱰᱤ ᱡᱟᱹᱥᱛᱤ ᱾ ᱟᱨ ᱱᱤᱛᱚᱜ ᱦᱚᱸ ᱡᱟᱹᱲᱤᱭᱮᱫ ᱜᱮᱭᱟᱭ᱾ ᱟᱫᱚ ᱟᱯᱮ ᱥᱮᱜ ᱜᱮ ᱪᱮᱫ ᱞᱮᱠᱟ ᱫᱟᱜ ᱡᱟᱹᱲᱤ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱳᱭ ᱟᱞᱮ ᱥᱮᱫ ᱫᱚ ᱦᱟᱸᱜ ᱛᱮᱦᱮᱧ ᱫᱚ ᱥᱮᱛᱟᱜ ᱵᱮᱞᱟ ᱜᱮ ᱦᱟᱸᱜ-ᱮ ᱫᱟᱜ ᱡᱟᱹᱨᱤ ᱞᱮᱜᱼᱟ ᱟᱨ ᱛᱮᱦᱮᱧ ᱪᱟᱞᱟᱣᱮᱱ ᱧᱤᱫᱟᱹ ᱜᱮ ᱦᱟᱸᱜ-ᱮ ᱫᱟᱜ ᱡᱟᱹᱨᱤ ᱞᱮᱜᱼᱟ ᱾ ᱟᱫᱚ ᱟᱭᱭᱩᱵ ᱵᱮᱞᱟ ᱥᱮ ᱱᱤᱛ ᱵᱷᱳᱨ ᱫᱚ ᱚᱱᱠᱟ ᱫᱚ ᱢᱟᱱᱮ ᱵᱟᱭ ᱫᱟᱜ ᱡᱟᱹᱤᱣ ᱟᱠᱟᱫᱟ ᱾ ᱟᱫᱚ ᱦᱟᱸᱜ ᱯᱟᱥᱮ ᱟᱸ ᱢᱟᱱᱮ ᱥᱮᱨᱢᱟ ᱥᱮᱫ ᱠᱚᱭᱚᱜ ᱞᱮᱠᱷᱟᱱ ᱧᱮᱞᱚᱜ ᱠᱟᱱᱟ ᱯᱟᱥᱮᱡ ᱫᱟᱜ ᱡᱟᱹᱲᱤᱭᱟᱭ᱾ ᱟᱫᱚ ᱫᱟᱜ ᱡᱟᱹᱨᱤ ᱞᱮᱠᱷᱟᱡ ᱛᱷᱚᱲᱟ ᱮᱸ ᱚᱭᱮᱫᱟᱨ ᱦᱚᱸ ᱛᱷᱚᱲᱟ ᱴᱦᱤᱠ-ᱴᱷᱟᱠ ᱵᱩᱡᱩᱜᱼᱟ, ᱥᱮ ᱠᱷᱮᱛ ᱠᱚᱨᱮ ᱦᱚᱸ ᱮᱱᱛᱮᱜ ᱫᱟᱜ ᱯᱮᱨᱮᱡᱚᱜ-ᱟ ᱛᱚ ᱱᱟᱯᱟᱭ ᱜᱮ ᱦᱩᱭᱩᱜ-ᱟ ᱫᱟᱜ ᱡᱟᱹᱲᱤ ᱞᱮᱠᱷᱟᱱᱮ᱾
ᱟᱫᱚ ᱢᱟᱱᱮ ᱱᱚᱣᱟ ᱨᱚᱦᱚᱭ ᱠᱟᱹᱢᱤ ᱠᱚ ᱟᱨᱠᱤ ᱟᱫᱚ ᱟᱯᱮ ᱫᱚ ᱮᱸ ᱦᱩᱲᱩ ᱠᱚᱫᱚ ᱨᱚᱦᱚᱭ ᱠᱟᱫᱟ ᱯᱮ ᱥᱮ ᱟᱣᱨᱤ ᱯᱮ ᱟᱨᱟᱢᱵᱚᱭᱟ ᱟᱨᱠᱤ?
ᱦᱳᱭ ᱟᱞᱮ ᱫᱚ ᱮᱸ ᱨᱚᱦᱚᱭ ᱫᱚ ᱚᱱᱮ ᱛᱤᱨᱤᱥ ᱡᱩᱱ ᱛᱟᱭᱚᱢ ᱛᱟᱭᱚᱢ ᱜᱮ ᱦᱟᱸᱜ ᱞᱮ ᱮᱦᱚᱵ ᱠᱮᱫᱟ᱾ ᱟᱫᱚ ᱮᱦᱚᱵ ᱠᱟᱛᱮ ᱢᱟ ᱛᱚ ᱦᱚᱸᱜ-ᱚᱭ ᱵᱩᱡᱷᱟᱹᱣ ᱵᱮᱱ ᱢᱤᱫ ᱪᱟᱸᱫᱳ ᱜᱟᱱ ᱦᱩᱭᱮᱱᱟ ᱯᱨᱟᱭ ᱛᱚ ᱚᱱᱟ ᱦᱤᱥᱟᱹᱵᱽ ᱞᱮᱠᱟᱛᱮ ᱢᱟ ᱮᱱᱛᱮᱫ ᱪᱟᱵᱟᱜ ᱨᱮᱭᱟᱜ ᱫᱚᱨᱠᱟᱨ ᱛᱟᱦᱮᱸ ᱠᱟᱱᱟ᱾ ᱟᱫᱚ ᱵᱟᱞᱮ ᱪᱟᱵᱟ ᱫᱟᱲᱮ ᱠᱟᱣᱫᱟ ᱟᱨ ᱵᱟᱞᱮ ᱪᱟᱵᱟ ᱫᱟᱲᱮ ᱠᱟᱣ ᱫᱟᱲᱮ ᱠᱟᱣᱫᱟ ᱠᱟᱨᱚᱱ ᱫᱚ ᱱᱤᱭᱟᱹ ᱠᱟᱱ ᱜᱮᱭᱟ ᱦᱟᱸᱜ ᱪᱮᱫᱟᱜ ᱥᱮ ᱫᱟᱜ ᱦᱚᱸ ᱮᱸᱻ ᱥᱚᱢᱚᱭ ᱨᱮ ᱮᱛᱮᱜ ᱵᱟᱭ ᱮᱢ ᱠᱟᱣᱟᱜ ᱵᱚᱱᱟ᱾ ᱟᱨ ᱟᱹᱰᱤ ᱢᱚᱡᱽ ᱛᱮᱫᱚ ᱦᱟᱜ ᱛᱮ ᱫᱟᱜ ᱦᱚᱸ ᱦᱚᱸᱛᱮ ᱵᱟᱵᱚᱱ ᱧᱟᱢ ᱠᱟᱜ ᱜᱮᱭᱟ᱾ᱱ ᱟᱨ ᱫᱟᱜ ᱚᱱᱠᱟ ᱜᱮ ᱵᱟᱵᱚᱱ ᱧᱟᱢ ᱠᱟᱜ ᱠᱷᱟᱹᱛᱤᱨ ᱛᱮ ᱥᱮ ᱵᱟᱞᱮ ᱧᱟᱢ ᱠᱟᱜ ᱠᱷᱟᱹᱛᱤᱨ ᱛᱮ ᱦᱟᱸᱜ ᱢᱟᱱᱮ ᱪᱟᱥ ᱚᱱᱟ ᱦᱩᱲᱩ ᱫᱚ ᱦᱟᱸᱜ ᱟᱹᱰᱤ ᱦᱟᱸ ᱟᱜ ᱩᱱᱟᱹᱜ ᱫᱚ ᱦᱟᱸᱜ ᱵᱟᱞᱮ ᱨᱚᱦᱚᱭ ᱫᱟᱲᱮ ᱠᱟᱣᱫᱟ᱾ ᱟᱨ ᱚᱱᱮ ᱠᱚ ᱢᱮᱱᱟ ᱛᱤᱱᱟᱹᱜ ᱜᱟᱱᱮ ᱫᱟᱜ ᱞᱮᱫᱟᱭ ᱥᱮ ᱛᱤᱱᱟᱹᱜ ᱜᱟᱱ ᱠᱷᱮᱛ ᱨᱮ ᱡᱚᱢᱟ ᱛᱟᱦᱮᱱ ᱠᱟᱱᱟ ᱾ ᱛᱚ ᱛᱤᱱᱟᱹᱜ ᱜᱟᱱ ᱪᱚᱝ ᱠᱷᱮᱛ ᱟᱨ ᱨᱚᱦᱚᱭ ᱯᱩᱨᱟᱹᱣ ᱠᱷᱟᱹᱛ ᱟ ᱯᱩᱨᱟᱹᱣ ᱛᱮᱜᱮ ᱦᱟᱸᱜ ᱵᱟᱫ ᱵᱟᱹᱠᱤ ᱠᱷᱮᱛ ᱠᱚᱨᱮᱱᱟᱜ ᱫᱟᱜ ᱢᱟ ᱮᱛᱮᱫ ᱟᱸᱡᱮᱫ ᱪᱟᱵᱟᱜ ᱠᱟᱱᱟ ᱾ ᱛᱚ ᱚᱱᱮ ᱚᱱᱟ ᱠᱷᱟᱹᱛᱤᱨ ᱛᱮᱜᱮ ᱢᱟᱱᱮ ᱴᱷᱤᱠ ᱚᱱᱟ ᱪᱮᱫ ᱠᱚ ᱢᱮᱱᱟ ᱫᱟᱜ ᱥᱟᱶᱛᱮ ᱫᱚ ᱵᱟᱞᱮ ᱠᱟᱹᱢᱤ ᱫᱟᱲᱮ ᱠᱟᱣᱫᱟ ᱾ ᱟᱨ ᱛᱮᱦᱮᱧ ᱫᱷᱟᱹᱨᱤᱡ ᱵᱟᱞᱮ ᱯᱩᱨᱟᱹᱣ ᱠᱟᱫᱟ ᱯᱟᱥᱮᱡ ᱟᱨ ᱵᱟᱨ ᱫᱤᱱ ᱜᱟᱱ ᱥᱚᱢᱚᱭ ᱫᱚ ᱦᱟᱜ ᱯᱟᱥᱮᱫ ᱡᱟᱹᱨᱩᱲ ᱜᱮᱭᱟ ᱾ ᱡᱩᱫᱤ ᱚᱱᱟ ᱦᱚᱸ ᱡᱩᱫᱤ ᱫᱟᱜ ᱠᱷᱟᱱ ᱛᱚᱵᱮ ᱦᱮᱸ ᱟᱨ ᱵᱟᱝᱠᱷᱟᱱ ᱫᱚ ᱛᱚ ᱵᱟᱹᱞᱤᱧ ᱞᱟᱹᱭ ᱫᱟᱲᱮᱭᱟᱜ-ᱟ ᱛᱚ
ᱚ ᱫᱟᱜ ᱡᱟᱹᱲᱤ ᱢᱟ ᱫᱟᱜ ᱡᱟᱹᱲᱤᱭᱮᱫ ᱜᱮᱭᱟ ᱟᱫᱚ ᱠᱟᱛᱷᱟ ᱫᱚ ᱱᱚᱝᱠᱟ ᱠᱟᱱᱟ ᱡᱮ ᱵᱟᱹᱭᱦᱟᱹᱲ ᱠᱚᱨᱮᱜ ᱫᱚ ᱧᱮᱞᱚᱜ-ᱟ ᱡᱮ ᱫᱟᱜ ᱯᱮᱨᱮᱡ ᱜᱚᱫᱚᱜ-ᱟ ᱴᱷᱤᱠᱜᱮᱭᱟ ᱢᱮᱱᱠᱷᱟᱱ ᱡᱟᱦᱟᱸ ᱜᱷᱩ ᱴᱩ ᱦᱟᱥᱟ ᱠᱚ ᱛᱟᱦᱮᱱᱟ ᱥᱮ ᱱᱚᱝᱠᱟ ᱫᱷᱤᱨᱤ ᱦᱟᱥᱟ ᱠᱚ ᱱᱚᱣᱟ ᱠᱚᱨᱮ ᱫᱚ ᱧᱮᱞᱚᱜ-ᱟ ᱡᱮ ᱫᱟᱜ ᱠᱟᱛᱮᱜ ᱦᱚᱸ ᱫᱟᱜ ᱫᱚ ᱵᱟᱝ ᱛᱚᱢᱟ ᱛᱷᱤᱨᱚᱜ-ᱟ ᱛᱚ ᱾ ᱟᱨ ᱦᱩᱲᱩ ᱨᱚᱦᱚᱭ ᱫᱚ ᱦᱟᱸᱜ ᱟᱵᱚ ᱫᱚ ᱠᱷᱮᱛ ᱵᱟᱹᱫᱽ ᱠᱚ ᱞᱚᱥᱚᱫ ᱠᱟᱛᱮᱜ ᱟᱨ ᱫᱟᱜ ᱛᱚᱸᱵᱟ ᱛᱟᱦᱮᱸ ᱞᱟᱹᱠᱛᱤᱭᱟ ᱮᱸᱰᱮ ᱠᱷᱟᱱ ᱜᱮ ᱧᱮᱞ ᱟᱵᱚᱱ ᱨᱚᱦᱚᱭ ᱠᱚ ᱪᱚᱴᱚᱠ ᱥᱮ ᱱᱟᱯᱟᱭ ᱥᱟᱺᱦᱤᱡ ᱦᱳᱭᱳᱜ-ᱟ᱾ ᱟᱫᱚ ᱥᱤ ᱠᱚ ᱠᱟ ᱛᱮᱫ ᱡᱩᱫᱤ ᱧᱮᱞᱟᱵᱚᱱ ᱫᱟᱜ ᱜᱮ ᱠᱷᱮᱛ ᱨᱮ ᱵᱟᱝ ᱛᱟᱦᱮᱱᱟ ᱾ ᱛᱟᱦᱚᱞᱮ ᱟᱫᱚ ᱚᱸᱰᱮ ᱫᱚ ᱨᱚᱦᱚᱭ ᱠᱟᱹᱢᱤ ᱠᱚᱫᱚ ᱢᱟᱱᱮ ᱵᱟᱝ ᱛᱟᱲᱟᱛᱟᱲᱤ ᱵᱟᱝ ᱪᱚᱴᱚᱜᱚᱜ-ᱟ ᱟᱨᱠᱤ ᱾
ᱦᱳᱭ ᱦᱳᱭ ᱾ ᱦᱳᱭ ᱚᱱᱠᱟᱜᱮ ᱡᱩᱫᱤ ᱫᱟᱜ ᱠᱷᱮᱛᱨᱮ ᱡᱩᱫᱤ ᱵᱟᱝ ᱛᱟᱦᱮᱱ ᱠᱷᱟᱱ ᱛᱚ ᱵᱟᱵᱚᱱ ᱤᱭᱟᱹ ᱫᱟᱲᱮᱭᱟᱜ ᱜᱮᱭᱟ ᱚᱱᱮ ᱠᱚ ᱢᱮᱱᱟ ᱦᱳᱭ ᱮᱛᱮᱫ ᱦᱚᱲ ᱟᱭᱢᱟ ᱡᱟᱹᱨᱩᱲᱟ ᱟᱨ ᱞᱚᱥᱚᱫ ᱦᱚᱸ ᱢᱤᱫ ᱫᱷᱟᱣ ᱨᱮ ᱦᱩᱭᱩᱜ ᱡᱟᱹᱨᱩᱲᱟ ᱛᱚᱵᱮ ᱥᱮᱱ ᱵᱚᱱ ᱤᱭᱟᱹ ᱫᱟᱲᱮᱭᱟᱜ-ᱟ᱾
ᱟᱨ ᱵᱟᱝᱠᱷᱟᱱ ᱫᱚ ᱮᱱᱛᱮᱫ ᱵᱟᱵᱚᱱ ᱫᱟᱲᱮᱭᱟᱜ ᱜᱮᱭᱟ ᱡᱮᱞᱮᱠᱟ ᱵᱮᱱ ᱢᱮᱱ ᱠᱮᱫᱟ ᱢᱤᱫ ᱫᱤᱱ ᱮ ᱫᱟᱜ ᱮᱫᱟ ᱦᱟᱸᱜ ᱥᱟᱛ ᱫᱤᱱ ᱵᱟᱭ ᱫᱟᱜ ᱮᱫᱟ, ᱛᱚ ᱚᱱᱮ ᱚᱱᱠᱟ ᱜᱮ ᱦᱟᱸᱜ ᱦᱩᱭ ᱠᱟᱱᱟ ᱾ ᱟᱨ ᱢᱤᱫ ᱫᱤᱱ ᱡᱩᱫᱤ ᱫᱟᱜᱟ ᱥᱮ ᱵᱟᱨ ᱫᱤᱱ ᱡᱩᱫᱤ ᱫᱟᱜᱟ ᱵᱟᱹᱠᱤ ᱦᱟᱯᱛᱟ ᱨᱮ ᱡᱩᱫᱤ ᱵᱟᱫᱽ ᱵᱟᱹᱠᱤ ᱫᱤᱱ ᱜᱮ ᱡᱩᱫᱤ ᱥᱤ ᱛᱩᱝ ᱠᱷᱟᱱ ᱫᱚ ᱚᱱᱟ ᱠᱷᱮᱛ ᱨᱮᱭᱟᱜ ᱫᱟᱜ ᱫᱚ ᱚᱠᱟ ᱛᱮ ᱦᱤᱡᱩᱜ-ᱟ ᱾ ᱠᱟᱡᱟᱠ ᱨᱚᱦᱚᱲᱚᱜ-ᱟ ᱛᱚ ᱚᱱᱮ ᱚᱱᱠᱟ ᱜᱮ ᱦᱟᱜ ᱢᱟᱱᱮ ᱦᱩᱭ ᱪᱟᱞᱟᱜ ᱠᱟᱱᱟ ᱾ ᱟᱨ ᱟᱞᱮ ᱥᱮᱫ ᱜᱮ ᱦᱚᱸ ᱵᱟᱝ ᱟᱨ ᱥᱟᱱᱟᱢ ᱡᱟᱭᱜᱟ ᱨᱮᱜᱮ ᱛᱚ ᱦᱩᱭᱩᱜ ᱦᱩᱭᱩᱜ ᱠᱟᱱᱟ ᱯᱨᱟᱭ ᱯᱨᱟᱭ ᱡᱟᱭᱜᱟ ᱨᱮᱜᱮ ᱾ ᱟᱸᱡᱚᱢᱮᱫ ᱠᱟᱱᱟᱞᱤᱧ ᱾ ᱟᱨ ᱱᱚᱝᱠᱟ ᱦᱚᱸ ᱦᱩᱭᱩᱜ ᱠᱟᱱᱟ ᱡᱮᱞᱮᱠᱟ ᱟᱞᱮ ᱢᱟ ᱦᱟᱸᱜ ᱫᱟᱜ ᱢᱟᱱᱮ ᱵᱟᱹᱱᱩᱜ ᱠᱷᱟᱹᱛᱤᱨ ᱛᱮ ᱵᱟᱞᱮ ᱨᱚᱦᱚᱭ ᱯᱩᱨᱟᱹᱣ ᱫᱟᱲᱮᱭᱟᱜ ᱠᱟᱱ ᱦᱟᱸᱜ ᱾ ᱟᱨ ᱡᱟᱜᱟ ᱡᱟᱜᱟ ᱛᱮ ᱱᱚᱝᱠᱟ ᱦᱚᱸᱵᱤᱱ ᱢᱮᱱᱼᱟ ᱡᱮ ᱢᱟᱱᱮ ᱫᱟᱜ ᱢᱮᱱᱟᱜ ᱠᱷᱟᱹᱛᱤᱨ ᱛᱮ ᱦᱟᱸᱜ ᱠᱷᱮᱛ ᱨᱮ ᱫᱟᱜ ᱢᱮᱱᱟᱜ ᱠᱷᱟᱹᱛᱤᱨ ᱛᱮ ᱦᱟᱸᱜ ᱵᱟᱠᱚ ᱨᱚᱦᱚᱭ ᱫᱟᱲᱮᱭᱟᱜ ᱠᱟᱱᱟ᱾ ᱪᱮᱫᱟᱜ ᱥᱮ ᱩᱱ ᱩᱱᱠᱩᱣᱟᱜ ᱠᱷᱮᱛ ᱠᱚᱨᱮ ᱢᱟᱱᱮ ᱫᱟᱜ ᱢᱟᱱᱮ ᱚᱵᱷᱟᱨ ᱜᱮᱭᱟ, ᱜᱩᱱᱴᱷᱤ ᱛᱮ ᱤᱱᱟᱹᱜ᱾
ᱦᱮᱸ᱾
ᱟᱫᱚ ᱚᱱᱮ ᱚᱸᱠᱟ ᱦᱟᱸᱜ ᱟᱸ ᱢᱟᱱᱮ ᱯᱷᱚᱨᱤᱵᱚᱨᱛᱚᱱ ᱥᱮ ᱤᱭᱟᱹ ᱵᱮᱜᱟᱨ ᱦᱟᱸᱜ ᱧᱮᱞᱚᱜ ᱠᱟᱱᱟ᱾
ᱦᱩᱸ, ᱦᱚᱭᱼᱜ ᱧᱮᱞᱚᱜᱼᱟ ᱡᱮ ᱚᱝᱠᱟ ᱵᱟᱹᱭᱦᱟᱹᱲ ᱠᱷᱮᱛ ᱠᱚᱨᱮᱜ ᱫᱚ ᱱᱚᱝᱠᱟ ᱟᱹᱡᱟᱹ ᱫᱟᱜ ᱞᱮᱠᱷᱟᱡ ᱜᱮ ᱟᱨᱠᱤ ᱧᱮᱞᱚᱜᱼᱟ ᱥᱮ ᱚᱱᱠᱟ ᱱᱟᱹᱭ ᱥᱟᱶᱛᱮ ᱜᱟᱰᱟ ᱠᱮᱱᱮᱞ ᱮᱢᱟᱱᱟᱜ ᱠᱚ ᱛᱟᱦᱮᱱ ᱠᱷᱟᱹᱛᱤᱨ ᱛᱮ ᱧᱮᱞᱚᱜᱼᱟ ᱟᱹᱰᱤ ᱡᱟᱹᱥᱛᱤ ᱫᱟᱜ ᱦᱤᱡᱩᱜᱼᱟ ᱟᱨ ᱫᱟᱜ ᱦᱮᱡ ᱞᱮᱝᱠᱷᱟᱡ ᱡᱟᱦᱟᱸ ᱠᱷᱮᱛ ᱠᱚ ᱯᱮᱨᱮᱡ ᱪᱟᱵᱟᱜᱼᱟ ᱟᱨᱠᱤ ᱟᱫᱚ ᱚᱸᱰᱮ ᱫᱚ ᱧᱮᱞᱚᱜᱼᱟ ᱡᱮ ᱨᱚᱦᱚᱭ ᱦᱚᱸ ᱵᱟᱝ ᱜᱟᱱᱚᱜᱼᱟ, ᱟᱫᱚᱻᱜ ᱦᱮᱸ ᱱᱚᱜᱼᱚᱭ ᱱᱤᱭᱟᱹ ᱵᱟᱨ ᱫᱚ ᱦᱟᱸᱜ ᱮᱸ ᱚᱸᱠᱟ ᱫᱚ ᱫᱟᱜ ᱡᱟᱹᱲᱤ ᱫᱚ ᱮᱸ ᱦᱩᱭ ᱠᱟᱱ ᱨᱮᱦᱚᱸ ᱟᱨᱠᱤ ᱟᱸ ᱡᱟᱦᱟᱸ ᱚᱱᱠᱟ ᱵᱟᱹᱭᱦᱟᱹᱲ ᱠᱚᱨᱮᱱᱟᱜ ᱩᱸ ᱠᱷᱮᱛ ᱠᱚᱜᱮ ᱚᱱᱠᱟ ᱚᱥᱩᱵᱤᱫᱷᱟ ᱦᱩᱭᱩᱜ ᱠᱟᱱᱟ, ᱢᱮᱱᱠᱷᱟᱻᱡᱼᱟ ᱜᱷᱩᱴᱩ ᱠᱚᱨᱮᱫ ᱫᱚ ᱟᱫᱚ ᱫᱟᱜ ᱵᱟᱝ ᱛᱚᱸᱵᱟ ᱛᱷᱤᱨᱳᱜ ᱠᱷᱟᱱ ᱛᱮ ᱟᱹᱰᱤ ᱦᱚᱲ ᱜᱮ ᱟᱹᱰᱤ ᱨᱚᱦᱚᱭ ᱠᱟᱹᱢᱤ ᱠᱚᱫᱚ ᱟᱹᱣᱨᱤ ᱠᱚ ᱥᱟᱹ ᱦᱩᱭ ᱥᱟᱹᱛᱼᱟ ᱟᱨᱠᱤ᱾
ᱦᱳᱭ ᱚᱱᱮ ᱠᱚ ᱢᱮᱱᱟ ᱵᱟᱹᱭᱦᱟᱹᱲ ᱠᱚᱨᱮᱱᱟᱜ ᱢᱤᱫ ᱵᱟᱨ ᱫᱟᱜ, ᱥᱮ ᱚᱠᱳᱱ ᱚᱠᱟᱴᱟᱜ ᱜᱟᱰᱟ ᱠᱷᱚᱱ ᱱᱟᱥᱮ ᱦᱤᱡᱩᱜ ᱠᱟᱱᱟ, ᱡᱟᱜᱟ ᱡᱟᱜᱟ ᱛᱮ ᱮᱴ- ᱴᱟᱜ ᱡᱟᱜᱟ ᱨᱮᱫᱚ ᱦᱟᱸᱜ ᱮᱸ ᱚᱸᱠᱟᱜᱮ ᱜᱟᱰᱟ ᱠᱚᱨᱮᱱᱟᱜ ᱫᱟᱜ ᱥᱮᱣ ᱠᱚ ᱠᱟᱱ ᱜᱮᱭᱟ ᱦᱟᱸᱜ᱾ ᱛᱚ ᱢᱮᱱᱟᱜ ᱜᱮᱭᱟ ᱚᱸᱠᱟ ᱜᱮ ᱟᱨ ᱠᱤᱪᱷᱩ ᱠᱤᱪᱷᱩ ᱡᱟᱜᱟ ᱨᱮᱫᱚ ᱦᱟᱸᱜ ᱚᱱᱟ ᱠᱚᱱᱳ ᱵᱟᱹᱭᱦᱟᱹᱲ ᱨᱮᱭᱟᱜ ᱫᱟᱜ ᱜᱮ ᱡᱩᱫᱤ ᱡᱚᱢᱟ ᱛᱟᱦᱮᱱ ᱠᱷᱟᱱ, ᱟᱫᱚ ᱵᱟᱸᱫᱷᱟᱞ ᱠᱩ ᱯᱮ ᱨᱮ ᱵᱟᱲᱷᱟᱣ ᱞᱮᱱᱠᱷᱟᱱ ᱛᱚ ᱵᱟᱨᱦᱮ ᱥᱮᱫ ᱪᱟᱞᱟᱜ ᱨᱮᱭᱟᱜ ᱮᱛᱮᱦ ᱡᱟᱜᱟ ᱢᱟ ᱮᱛᱮᱫ ᱵᱟᱹᱱᱩᱜᱼᱟ ᱜᱮᱭᱟ ᱡᱮ ᱪᱟᱞᱟᱜᱼᱟ, ᱟᱨ ᱪᱟᱞᱟᱜ ᱨᱮᱭᱟᱜ ᱡᱟᱜᱟ ᱛ ᱠᱟᱱ ᱠᱷᱟᱡ ᱵᱩᱡᱷᱟᱹᱣ ᱵᱮᱱ ᱚᱱᱮ ᱠᱚ ᱢᱮᱱᱟ ᱥᱮᱛᱟᱜ ᱵᱮᱞᱟ ᱡᱩᱫᱤ ᱯᱮᱨᱮᱱ, ᱟᱹᱭᱩᱵ ᱵᱮᱞᱟ ᱛᱮᱜᱮ ᱠᱷᱟᱹᱞᱤᱜᱼᱟ ᱾ ᱛᱚ ᱚᱱᱮ ᱚᱱᱠᱟ ᱚᱵᱚᱥᱛᱷᱟ, ᱛᱚᱵᱮ ᱚᱸᱠᱟᱱᱟᱜ ᱚᱵᱚᱥᱛᱷᱟ ᱦᱚᱸ ᱛᱟᱭ ᱵᱟᱹᱱᱩᱜᱼᱟ ᱾ ᱛᱚ ᱦᱳᱭ ᱚᱱᱟ ᱫᱚ ᱟᱫᱚ ᱮᱱᱛᱮᱫ ᱢᱟᱱᱮ ᱚᱠᱟ ᱥᱮᱫ ᱦᱚᱸ ᱵᱟᱭ ᱪᱟᱞᱟᱣ ᱫᱟᱲᱮᱜ ᱠᱟᱱ ᱠᱷᱟᱹᱛᱤᱨ ᱛᱮ ᱟᱹᱰᱤ ᱟᱹᱰᱤ ᱟᱭᱢᱟ ᱫᱤᱱ ᱫᱚ ᱡᱟᱹᱨᱩᱲ ᱠᱟᱱᱟ,
ᱚᱱᱮ ᱚᱸᱠᱟ᱾
ᱟᱫᱚᱜ ᱩᱸ ᱟᱯᱮ ᱫᱚ ᱱᱚᱣᱟ ᱦᱩᱲᱩ ᱜᱮ ᱪᱟᱥ ᱵᱟᱲᱟ ᱫᱚ ᱦᱩᱭᱩᱜᱼᱟ, ᱥᱮ ᱦᱩᱲᱩ ᱵᱟᱫᱽ ᱠᱟᱛᱮ ᱨᱮᱦᱚᱸ ᱟᱭᱢᱟ ᱞᱮᱠᱟᱱᱟᱜ ᱟᱱᱟᱡᱽ ᱯᱟᱹᱛᱤ ᱥᱟᱶᱛᱮ ᱚᱱᱮ ᱱᱚᱝᱠᱟᱱᱟᱜ ᱟᱨᱠᱤ ᱚᱱᱟ ᱡᱤᱱᱤᱥ ᱠᱚᱯᱮ ᱪᱟᱥ ᱜᱮᱭᱟ ᱡᱟᱦᱟᱸ ᱠᱚᱫᱚ ᱦᱮᱸ,
ᱦᱳᱭ ᱞᱟᱹᱭ ᱵᱮᱱ?
ᱥᱟᱶᱛᱮ ᱩᱛᱩ ᱠᱚᱦᱚᱸ ᱞᱟᱹᱠᱛᱤᱭᱟ ᱟᱨᱠᱤ ᱾
ᱦᱳᱭ ᱦᱳᱭ, ᱦᱳᱭ ᱟᱞᱮ ᱫᱚ ᱦᱟᱸᱜ ᱟᱸ ᱢᱟᱱᱮ ᱥᱮᱫᱟᱭ ᱞᱮᱠᱟ ᱜᱮ, ᱦᱟᱲᱟᱢ ᱵᱩᱰᱷᱤ ᱛᱮᱠᱚ ᱡᱮᱞᱮᱠᱟ ᱠᱚ ᱪᱟᱥ ᱵᱟᱲᱟᱭᱮᱫ ᱠᱟᱱ ᱛᱟᱦᱮᱸᱱᱟ, ᱛᱚ ᱚᱱᱠᱟ ᱜᱮᱞᱮ ᱪᱟᱥ ᱜᱮᱭᱟ ᱾ ᱟᱨ ᱥᱮᱫᱟᱭ ᱢᱟ ᱮᱱᱛᱮᱜ ᱟᱭᱢᱟ ᱜᱮᱠᱚ ᱪᱟᱥᱼᱮᱫ ᱠᱟᱱ ᱛᱟᱦᱮᱸᱱ, ᱦᱚᱭᱛᱳ ᱢᱤᱫ ᱵᱟᱨ ᱵᱚᱥ ᱛᱚ ᱦᱟᱸᱜ ᱵᱟᱝ ᱪᱟᱥ ᱧᱟᱢᱚᱜ ᱠᱟᱱᱟ, ᱟᱹᱰᱤ ᱠᱚᱢ ᱜᱮᱠᱚ ᱪᱟᱥᱼᱮᱫᱟ ᱥᱮᱵᱚᱱ ᱪᱟᱥ ᱮᱜ ᱠᱟᱱᱟ ᱦᱟᱸᱜ ᱾ ᱟᱨ ᱩᱛᱩ ᱡᱤᱱᱤᱥ ᱫᱚ ᱦᱳᱭ ᱩᱛᱩ ᱡᱤᱱᱤᱥ ᱫᱚ ᱟᱭᱢᱟ ᱨᱚᱠᱚᱢ ᱟᱭᱢᱟ ᱫᱷᱟᱨᱟ ᱜᱮ ᱦᱟᱸᱜ ᱞᱮ ᱪᱟᱥᱼᱮᱜ, ᱪᱟᱥ ᱜᱮᱭᱟ ᱡᱮᱞᱮᱠᱟ ᱵᱮᱱ ᱢᱮᱱ ᱠᱮᱭᱟ ᱵᱚᱨᱛᱚᱢᱟᱱ ᱥᱤᱡᱮᱱ ᱨᱮ ᱦᱟᱸᱜ ᱢᱮᱱᱟᱜ ᱛᱟᱞᱮᱭᱟ ᱠᱚᱸᱰᱷᱟ ᱠᱚ, ᱠᱩᱢᱰᱷᱟᱹ ᱠᱚ ᱾ ᱠᱩᱸᱰᱨᱤ ᱠᱚ, ᱤᱱᱟᱹ ᱠᱟᱛᱮᱫ ᱢᱮᱱᱟᱜᱼᱟ ᱛᱟᱦᱮᱨ, ᱤᱱᱟᱹ ᱠᱟᱛᱮᱜ, ᱟᱨᱦᱚᱸ ᱡᱷᱤᱸᱜᱟᱹ ᱠᱩ, ᱥᱮ ᱯᱩᱨᱟᱹᱭ ᱟᱲᱟᱜ ᱠᱚᱦᱚᱸ ᱞᱮ ᱨᱚᱦᱚᱭ ᱵᱟᱲᱟ ᱠᱟᱫᱟ ᱾ ᱯᱟᱴ ᱟᱲᱟᱜ ᱠᱚᱦᱚᱸ ᱢᱮᱱᱟᱜᱼᱟ, ᱵᱷᱤᱱᱰᱤ, ᱵᱮᱸᱜᱟᱲ, ᱚᱱᱮ ᱚᱱᱟ ᱠᱚᱜᱮ, ᱟᱨ ᱢᱟᱹᱨᱤᱪ ᱠᱚᱢᱟ ᱢᱮᱱᱟᱜ ᱜᱮᱭᱟ, ᱥᱟᱹᱨᱩ ᱠᱚᱦᱚᱸ ᱞᱮ ᱨᱚᱦᱚᱭ ᱵᱟᱲᱟ ᱟᱠᱟᱫᱟ ᱾ ᱟᱨ ᱡᱚᱡᱚ ᱟᱲᱟᱜ ᱠᱚᱦᱚᱸ ᱢᱮᱱᱟᱜ ᱛᱟᱞᱮᱭᱟ, ᱡᱚᱢ ᱵᱟᱲᱟ ᱡᱚᱢ ᱱᱟᱹᱣᱟᱹᱭ ᱞᱮᱠᱟ ᱾ ᱟᱨ ᱮᱢᱚᱱ ᱢᱟᱱᱮ, ᱵᱟᱫᱽ ᱵᱟᱹᱠᱤ ᱥᱤᱡᱤᱱ ᱨᱮᱫᱚ ᱦᱟᱸᱜ ᱚᱱᱟ ᱦᱤᱡᱩᱜ ᱠᱟᱱ ᱥᱤᱡᱮᱱ ᱨᱮᱫᱚ ᱦᱟᱸᱟᱜ, ᱚᱱᱮᱠ ᱠᱚ ᱢᱮᱱᱟ ᱟᱹᱞᱩ ᱠᱩ, ᱟᱨ ᱪᱮᱫ ᱛᱮᱫ ᱠᱚᱪᱚ ᱦᱟᱜ ᱛᱩᱲᱤ ᱟᱲᱟᱜ ᱠᱚᱦᱚᱸ ᱞᱮ ᱤᱭᱟᱹᱭ ᱠᱮ ᱠᱮᱦᱟᱸᱟᱜ ᱢᱩᱞᱟᱹ ᱠᱩ, ᱟᱨ ᱟᱭᱢᱟ ᱞᱮᱠᱟᱱᱟᱜ ᱩᱛᱩ ᱡᱤᱱᱤᱥ ᱞᱮ ᱪᱟᱥ ᱵᱟᱲᱟᱭ ᱜᱮᱭᱟ ᱪᱟᱥ ᱫᱚ, ᱟᱫᱚ ᱚᱱᱮ ᱠᱚ ᱢᱮᱱᱟ ᱟᱞᱮ ᱫᱚᱦᱟᱸᱜ ᱡᱚᱢ ᱥᱩᱢᱩᱝ ᱜᱮ ᱦᱟᱸᱜ ᱞᱮ ᱪᱟᱥᱟ, ᱟᱫᱚ ᱟᱹᱠᱷᱨᱤᱧ ᱥᱩᱢᱩᱝ ᱫᱚ ᱦᱟᱸᱜ ᱡᱮᱦᱮᱛᱩ ᱦᱚᱲ ᱦᱚᱸ ᱵᱚᱞᱮ ᱟᱻ ᱥᱟᱸᱜᱮᱭᱟ, ᱚᱱᱟ ᱠᱷᱟᱹᱛᱤᱨ ᱛᱮ ᱵᱟᱞᱮ ᱤᱫᱤ ᱫᱟᱲᱮᱜ ᱜᱮᱭᱟ ᱵᱟᱡᱟᱨ ᱛᱮᱦᱚᱸ, ᱥᱮ ᱵᱟᱞᱮ ᱟᱹᱠᱷᱨᱤᱧ ᱫᱟᱲᱮᱜ ᱜᱮᱭᱟ, ᱡᱮᱞᱮᱠᱟ ᱵᱮᱱ ᱢᱮᱱ ᱠᱮᱭᱟ ᱾ ᱡᱩᱫᱤ ᱟᱞᱮ, ᱵᱟᱡᱟᱨ ᱛᱮᱞᱮ ᱤᱫᱤᱭ ᱠᱷᱟᱱ ᱛᱚ ᱚᱲᱟᱜ ᱨᱮᱭ ᱠᱟᱹᱢᱤᱭᱟᱭ ᱚᱠᱚᱭ, ᱛᱚ ᱚᱱᱮ ᱚᱱᱠᱟᱱᱟᱜ ᱚᱵᱚᱥᱛᱷᱟ ᱾ ᱟᱫᱚ ᱦᱳᱭ ᱚᱱᱠᱟ ᱡᱩᱫᱤ ᱞᱮ ᱪᱟᱥ ᱵᱟᱲᱟ ᱠᱟᱜ ᱠᱷᱟᱱ, ᱡᱩᱫᱤ ᱡᱟᱦᱟᱸᱭ ᱡᱩᱫᱤ ᱠᱚ ᱠᱷᱚᱡᱚᱜ ᱠᱟᱱ ᱥᱮ, ᱠᱤᱨᱤᱧ ᱦᱤᱥᱟᱹᱵ ᱛᱮᱜᱮ ᱛᱚ ᱵᱟᱞᱮ ᱠᱚᱭ ᱵᱟᱲᱟ ᱠᱚᱜᱮᱭᱟ, ᱯᱚᱭᱥᱟ ᱫᱚ ᱾ ᱦᱚᱭᱛᱚ ᱠᱷᱡᱽ ᱨᱮᱱᱟᱜ ᱠᱚ ᱢᱮᱱᱟᱜ ᱠᱷᱟᱱ ᱫᱚᱞᱮ, ᱮᱢᱟᱠᱚ ᱠᱤ ᱮᱢᱟᱠᱚᱜᱮᱭᱟ᱾ ᱡᱩᱫᱤ ᱟᱹᱰᱤ ᱚᱥᱩᱵᱤᱫᱷᱟ ᱨᱮᱠᱚ ᱯᱟᱲᱟᱣ ᱟᱠᱟᱱ ᱠᱷᱟᱡ, ᱛᱟᱭᱚᱢ ᱛᱮ ᱯᱚᱭᱥᱟ ᱫᱚ ᱵᱟᱞᱮ ᱠᱚᱭ ᱵᱟᱲᱟ ᱠᱚ ᱜᱮᱭᱟ ᱾ ᱠᱩ ᱦᱤᱥᱟᱹᱵᱽ ᱛᱮ ᱡᱩᱫᱤ ᱠᱚ ᱫᱚᱦᱚ ᱠᱷᱟᱡ ᱠᱚ ᱫᱚᱦᱚ ᱦᱚᱴᱚ ᱠᱟᱜᱼᱟ, ᱟᱨ ᱵᱟᱝᱠᱷᱟ ᱫᱚ ᱮᱱᱛᱮᱫ ᱟᱞᱮᱫᱚ ᱦᱟᱸᱜ ᱵᱟᱞᱮ ᱠᱚᱭ ᱵᱟᱲᱟ ᱠᱚ ᱜᱮᱭᱟ, ᱟᱨ ᱛᱟᱦᱮᱱ ᱵᱷᱳᱨ ᱫᱚ ᱮᱛᱚ ᱚᱱᱟ ᱠᱚ ᱢᱮᱱᱟ ᱮᱢᱚᱜ ᱢᱟ ᱡᱟᱹᱨᱩᱲ ᱜᱮᱭᱟ᱾ ᱟᱨ ᱜᱚᱲᱚ ᱜᱚᱯᱚᱲᱚ ᱜᱮᱛᱚ ᱦᱚᱲᱟᱜ ᱫᱷᱚᱨᱚᱢ ᱢᱟ᱾ ᱥᱮ ᱦᱚᱲᱟᱜ ᱢᱟᱱᱮ ᱠᱚᱨᱛᱚᱵᱵᱚ ᱢᱟ᱾ ᱛᱚ ᱟᱵᱚ ᱡᱮᱦᱮᱛᱩ ᱴᱚᱞᱟ ᱨᱮᱱ ᱦᱚᱲ,
ᱦᱮᱸ᱾
ᱡᱩᱫᱤ ᱴᱚᱞᱟ ᱨᱮᱱ ᱦᱚᱲ ᱡᱩᱫᱤ ᱵᱟᱵᱚᱱ, ᱟ ᱜᱚᱲᱚ ᱜᱚᱯᱚᱲᱚ ᱡᱚᱱᱟᱜᱼᱟ ᱛᱚ ᱚᱠᱚᱭ ᱜᱚᱲᱚ ᱜᱚᱯᱲᱚ ᱵᱚᱱᱟ᱾ ᱛᱚ ᱚᱱᱮ ᱚᱱᱠᱟᱱ ᱠᱟᱛᱷᱟ ᱟᱨᱠᱤ᱾ ᱟᱞᱤᱧ ᱫᱚ ᱪᱮᱫ ᱞᱮᱠᱟᱞᱤᱧ ᱦᱩᱫᱤᱥᱟ, ᱡᱩᱫᱤ ᱟᱵᱮᱱ ᱡᱩᱫᱤ ᱟᱞᱤᱧ ᱡᱩᱫ ᱡᱩᱫᱤ ᱥᱮ ᱟᱞᱮ ᱜᱮ ᱦᱟᱸᱜ, ᱴᱚᱞᱟ ᱨᱮᱱ ᱦᱚᱲ ᱡᱩᱫᱤ ᱞᱮ ᱜᱚᱲᱚ ᱠᱚᱣᱟ ᱢᱤᱜ ᱵᱟᱨ ᱠᱷᱮᱛᱨᱚ ᱛᱮ, ᱢᱤᱫ ᱫᱤᱱ ᱦᱤᱞᱳᱜ ᱟᱞᱮ ᱦᱚᱸ ᱚᱥᱩᱵᱤᱫᱷᱟ ᱨᱮᱞᱮ ᱯᱟᱲᱟᱣ ᱞᱮᱱᱠᱷᱟᱡ ᱜᱚᱲᱚ ᱞᱮᱭᱟ ᱠᱚ, ᱛᱚ ᱚᱱᱮ ᱚᱸᱰᱮ ᱦᱟᱸᱜ ᱵᱤᱥᱥᱟᱥ ᱞᱤᱧ ᱫᱚᱦᱚᱭᱟ᱾ ᱛᱚ ᱚᱱᱮ ᱚᱱᱟ ᱠᱷᱟᱹᱛᱤᱨ ᱛᱮ ᱟᱞᱮ ᱦᱚᱸᱞᱮ ᱮᱢᱟᱣ ᱠᱚᱜᱮᱭᱟ᱾ ᱛᱚ ᱟᱯᱮ ᱜᱮ ᱦᱟᱸᱜ ᱚ ᱩᱛᱩ ᱡᱤᱱᱤᱥ ᱠᱚ ᱦᱟᱸᱜ ᱪᱮᱫ ᱠᱚᱯᱮ ᱪᱟᱥ ᱵᱟᱲᱟᱭ ᱛᱟᱵᱚᱱᱟ? ᱟᱨ ᱟᱹᱷᱨᱤᱧ ᱥᱩᱢᱩᱝ ᱦᱚᱸᱯᱮ ᱪᱟᱥ ᱜᱮᱛᱟ ᱵᱚᱱᱟ, ᱥᱮ ᱡᱚᱢ ᱥᱩᱢᱩᱝ ᱜᱮ ᱛᱷᱚᱲᱟ ᱜᱟᱱ ᱠᱟᱹᱴᱤᱡ ᱞᱟᱹᱭ ᱟᱸᱡᱚᱢ ᱞᱟᱝ ᱢᱮ᱾
ᱦᱮᱸ ᱚ ᱟᱞᱮ ᱥᱮᱫ ᱦᱚᱸ ᱚᱱᱠᱟᱜᱮ᱾ ᱟᱨ ᱪᱮᱫ ᱠᱚ ᱞᱟᱹᱭᱟ ᱟᱞᱮᱥᱮᱫ ᱫᱚ ᱡᱟᱹᱥᱛᱤ ᱫᱚ ᱦᱟᱸᱜ ᱱᱚᱣᱟ ᱛᱩᱲᱤ ᱡᱟᱦᱟᱸ ᱠᱚ ᱥᱩᱱᱩᱢ ᱞᱟᱹᱜᱤᱫ ᱦᱳᱭᱳᱜ ᱥᱟᱶᱛᱮ ᱠᱷᱚᱥᱞᱟ, ᱟᱭᱢᱟ ᱞᱮᱠᱟᱱᱟᱜ ᱟᱱᱟᱡ ᱯᱟᱹᱛᱤ ᱠᱚᱜᱮ ᱦᱩᱭᱩᱜᱼᱟ, ᱟᱞᱩ ᱠᱚ ᱠᱚᱸᱰᱷᱟ ᱠᱚ ᱟᱯᱮᱥᱮᱫ ᱞᱮᱠᱟ ᱜᱮ᱾ ᱟᱫᱚ ᱟᱞᱮᱥᱮᱫ ᱫᱚ ᱱᱚᱝᱠᱟ ᱡᱟᱦᱟᱸ ᱡᱚᱸᱱᱰᱨᱟ ᱠᱚ ᱦᱳᱭᱳᱜ, ᱟᱫᱚ ᱱᱚᱜ ᱚᱱᱟ ᱠᱚᱫᱚ ᱦᱟᱸᱜ ᱡᱟᱹᱥᱛᱤ, ᱡᱟᱥᱹᱛᱤ ᱜᱮ ᱦᱳᱭᱳᱜᱼᱟ᱾ ᱚᱱᱟ ᱥᱟᱶ ᱥᱮ ᱥᱚᱵᱽᱡᱤ ᱯᱟᱹᱛᱤ ᱠᱚ ᱡᱟᱦᱟᱸ ᱚᱱᱟ ᱠᱚᱫᱚ ᱥᱟᱱᱟᱢᱟᱜ ᱜᱮ ᱟᱞᱮ ᱫᱚ ᱢᱟᱱᱮ, ᱡᱚᱢ ᱥᱩᱢᱩᱝ ᱫᱚᱦᱚ ᱠᱟᱛᱮᱜ ᱟᱨ ᱟᱠᱷ ᱟᱠᱷᱨᱤᱧ ᱠᱚᱠᱚ ᱤᱫᱤ ᱜᱮᱭᱟ ᱟᱨᱠᱤ, ᱥᱮ ᱯᱟᱹᱭ ᱠᱟᱹᱨ ᱠᱚᱠᱚ ᱦᱤᱡᱩᱜ ᱜᱮᱭᱟ᱾ ᱩᱱᱠᱩᱣᱟᱜ ᱛᱤ ᱛᱮ ᱤᱭᱟᱹ ᱮᱢ ᱠᱟᱛᱮᱜ ᱜᱮ ᱟᱞᱮ ᱫᱚ ᱚᱱᱮ ᱚᱱᱟ ᱟᱠᱷᱨᱤᱧ ᱜᱮᱭᱟᱞᱮ᱾ ᱥᱟᱱᱟᱢ ᱦᱚᱲ ᱜᱮᱠᱚ ᱪᱟᱥᱟ ᱛᱚ ᱟᱞᱮ ᱥᱮᱫ ᱫᱚ ᱟᱫᱚ ᱛᱟᱦᱞᱮ ᱚᱝᱠᱟ ᱡᱮ ᱮᱸ ᱟ ᱮᱢᱚᱜ ᱨᱮᱱᱟᱜ ᱢᱟᱱᱮ ᱚᱱᱠᱟ ᱫᱚ ᱤᱭᱟᱹ ᱫᱚ ᱵᱟᱹᱱᱩᱜᱼᱟ ᱡᱮ ᱱᱩᱭ-ᱱᱩᱭ ᱮᱢᱟᱭ ᱠᱟᱱᱟ ᱱᱚᱝᱠᱟ ᱫᱚ ᱵᱟᱝ ᱢᱟᱱᱮ ᱥᱟᱱᱟᱢ ᱦᱚᱲ ᱜᱮᱠᱚ ᱪᱟᱥᱟ ᱟᱨᱠᱤ ᱚᱱᱟ ᱠᱚᱫᱚ᱾ ᱟᱫᱚ ᱥᱟᱱᱟᱢ ᱦᱚᱲ ᱴᱷᱮᱱ ᱜᱮ ᱛᱟᱦᱮᱱᱟ ᱟᱨᱠᱤ᱾
ᱴᱷᱤᱠ ᱴᱷᱤᱠ᱾ ᱦᱳᱭ ᱟᱵᱮᱱ ᱦᱳᱭ ᱢᱮᱱᱮᱜ ᱠᱟᱱᱟᱞᱤᱧ ᱟᱵᱮᱱ ᱪᱮᱜ ᱞᱮᱠᱟ ᱵᱮᱱ ᱢᱮᱱ ᱠᱮᱫᱟ ᱡᱚᱱᱰᱨᱟ ᱠᱚ ᱟᱨ ᱛᱩᱲᱤ ᱦᱳᱭ ᱛᱩᱲᱤ ᱦᱚᱸ ᱾ ᱟᱨ ᱮᱫᱮᱞ ᱥᱟᱝ ᱠᱚ ᱚᱱᱟ ᱠᱚᱦᱚᱸ ᱞᱮ ᱪᱟᱥ ᱵᱟᱲᱟᱭ ᱜᱮᱭᱟ ᱥᱮᱜᱮᱨ ᱠᱮᱸᱫᱟ ᱠᱚ᱾ ᱛᱚ ᱚᱱᱟ ᱠᱚᱦᱚᱸ ᱠᱟᱹᱯᱷᱤ ᱜᱟᱱ ᱜᱮᱞᱮ ᱪᱟᱥ ᱜᱮᱭᱟ ᱟᱫᱚ ᱟᱞᱮ ᱥᱮᱜ ᱦᱚᱸ ᱯᱨᱟᱭ ᱞᱮᱠᱟᱜᱮ ᱛᱟᱦᱮᱱᱟ ᱟᱨ ᱠᱤᱪᱷᱩ ᱠᱤᱪᱷᱩ ᱦᱚᱲᱟᱜ ᱢᱟᱱᱮ ᱵᱟᱝ ᱛᱟᱦᱮᱱ ᱜᱮᱭᱟ᱾ ᱟᱨ ᱱᱚᱝᱠᱟ ᱦᱚᱸ ᱦᱩᱭᱩᱜ ᱜᱮᱭᱟ ᱾ ᱦᱚᱭᱛᱚ ᱩᱱᱠᱩ ᱪᱮᱜ ᱠᱚᱪᱚᱝ ᱠᱚ ᱪᱟᱥ ᱠᱟᱫᱟ ᱦᱚᱭᱛᱚ ᱟᱞᱮ ᱪᱮᱜ ᱪᱚᱝ ᱞᱮ ᱪᱟᱥ ᱠᱟᱫᱟ ᱥᱚᱢᱚᱭ ᱨᱮ ᱚᱫᱚᱞ ᱵᱚᱫᱚᱞ ᱦᱩᱭᱩᱜ ᱜᱮᱭᱟ ᱚᱱᱮ ᱚᱱᱠᱟ᱾
ᱦᱮᱸ ᱦᱮᱸ ᱢᱤᱜ ᱵᱟᱨ ᱫᱚ ᱦᱟᱸᱜ ᱚᱱᱠᱟ ᱦᱩᱭᱩᱜ ᱜᱮᱭᱟ᱾ ᱦᱮᱸ ᱡᱮ ᱦᱮᱸ
ᱢᱤᱫᱴᱮᱱ ᱥᱚᱢᱟᱡᱽ ᱨᱮ ᱡᱩᱫᱤ ᱵᱚᱱ ᱛᱟᱦᱮᱱ ᱠᱷᱟᱱ ᱢᱤᱞᱟᱹᱣ ᱠᱟᱛᱮᱫ ᱢᱟ ᱛᱟᱦᱮᱱ ᱢᱟ ᱡᱟᱹᱨᱩᱲ ᱵᱩᱱ ᱜᱮᱭᱟ᱾ ᱢᱤᱞᱟᱹᱣ ᱠᱟᱛᱮᱫ ᱵᱚᱱ ᱛᱟᱦᱮᱱᱟ ᱛᱚᱵᱮ ᱥᱮᱱ ᱥᱩᱞᱩᱠ ᱟᱨ ᱱᱟᱯᱟᱭ ᱫᱚ ᱵᱚᱱ ᱛᱟᱦᱮᱱᱟ᱾ ᱚᱱᱮ ᱚᱱᱠᱟ ᱟᱨ ᱢᱤᱞᱟᱹᱣ ᱠᱟᱛᱮ ᱡᱩᱫᱤ ᱵᱚᱱ ᱛᱟᱦᱮᱱ ᱠᱷᱟᱱ ᱜᱚᱲᱚ ᱜᱚᱯᱲᱚ ᱮᱢ ᱤᱫᱤ ᱥᱮ ᱮᱢ ᱦᱟᱞᱟᱜ ᱥᱮ ᱮᱢ ᱚᱱᱠᱟ ᱢᱟᱛᱮ ᱛᱟᱦᱮᱱ ᱜᱮᱭᱟ᱾ ᱛᱚ ᱚᱱᱮ ᱚᱱᱠᱟ ᱾
ᱦᱮᱸ᱾ ᱟᱫᱚ ᱟᱛᱳ ᱠᱚᱨᱮᱜ ᱫᱚ ᱡᱟᱹᱥᱛᱤ ᱜᱮ ᱧᱮᱞᱚᱜᱼᱟ ᱡᱮ ᱱᱚᱝᱠᱟ ᱟᱨᱠᱤ ᱮ ᱱᱩᱭ ᱚᱱᱟ ᱮᱢ ᱥᱮ ᱱᱚᱝ ᱠᱟ ᱮᱯᱮᱢ ᱪᱟᱯᱟᱞ ᱠᱟᱛᱮᱜ ᱜᱮ ᱧᱮᱞᱚᱜᱼᱟ ᱡᱮ ᱥᱚᱝᱥᱟᱨ ᱮ ᱠᱚᱦᱚᱸ ᱠᱚ ᱮᱸ ᱪᱟᱞᱟᱣᱟ ᱚᱱᱟ ᱥᱟᱶᱛᱮ ᱵᱷᱟᱹᱜᱤ ᱜᱮ ᱵᱩᱡᱷᱟᱹᱜᱼᱟ ᱟᱨᱠᱤ ᱡᱮ ᱢᱤᱫᱴᱟᱝ ᱦᱚᱲᱟᱜ ᱮᱢᱚᱜ ᱠᱟᱱᱟᱭ ᱥᱮ ᱦᱟᱛᱟᱣ ᱚᱱᱟ ᱥᱟᱶᱛᱮ ᱟᱢᱟᱜ ᱛᱟᱦᱮᱸ ᱞᱮᱱᱠᱷᱟᱡ ᱟᱡ ᱦᱚᱸ ᱟᱢᱮᱢ ᱮᱢᱟᱭᱟ᱾ ᱟᱫᱚ ᱦᱚᱜᱱᱟ ᱜᱚᱲᱚ ᱜᱚᱯᱚᱲᱚ ᱠᱚᱫᱚ ᱧᱮᱞᱚᱜᱼᱟ ᱡᱮ ᱵᱷᱟᱹᱜᱤ ᱜᱮ ᱵᱩᱡᱷᱟᱹᱜᱼᱟ ᱾ ᱟᱨ ᱮᱸ ᱠᱤᱨᱤᱧ ᱠᱟᱛᱮᱫ ᱦᱮᱸ ᱦᱮᱸ ᱠᱤᱨᱤᱧ ᱠᱟᱛᱮᱜ ᱢᱟ ᱚᱱᱠᱟ ᱵᱟᱝᱵᱚᱱ ᱡᱚᱢ ᱫᱟᱲᱮᱭᱟᱜᱼᱟ ᱡᱮ ᱟᱵᱚ ᱫᱚ ᱨᱮᱸᱜᱮ ᱜᱮᱜ ᱦᱚᱲ ᱠᱟᱱᱟ ᱵᱚᱱ ᱟᱨ ᱡᱩᱫᱤ ᱢᱤᱫ ᱦᱚᱲ ᱡᱩᱫᱤ ᱟᱢᱮ ᱮ ᱮᱢ ᱥᱚᱦᱮᱫ ᱢᱮᱭᱟ ᱛᱟᱦᱚᱞᱮ ᱚᱱᱟ ᱫᱚ ᱵᱷᱟᱜᱮ ᱜᱮ ᱵᱩᱡᱷᱟᱹᱜᱼᱟ ᱟᱨ
ᱦᱳᱭ ᱵᱷᱟᱜᱮ ᱜᱮ ᱵᱩᱡᱷᱟᱹᱜᱼᱟ ᱟᱨ ᱱᱤᱛᱚᱜ ᱚᱱᱮᱠᱚ ᱢᱮᱱᱟ ᱟᱨ ᱱᱚᱝᱠᱟᱱ ᱦᱚᱸ ᱢᱟ ᱵᱟᱝ ᱦᱩᱭᱩᱜ ᱡᱟᱹᱨᱩᱲ ᱜᱮᱭᱟ ᱡᱟᱛᱮ ᱟ ᱡᱮᱱᱵᱟ ᱥᱟᱯᱳᱥ ᱟᱞᱮ ᱜᱮ ᱚᱱᱠᱟᱜᱮ ᱟᱸ ᱮᱴᱟᱜ ᱦᱚᱲ ᱴᱷᱮᱱ ᱠᱷᱚᱱ ᱦᱚᱳ ᱛᱚ ᱩᱱᱠᱩᱣᱟᱜ ᱪᱮᱜ ᱢᱮᱱᱟᱜᱼᱟ ᱪᱮᱜ ᱠᱚ ᱠᱚ ᱪᱟᱥ ᱵᱟᱲᱟᱣ ᱠᱟᱫᱟ ᱥᱮ ᱚᱱᱟ ᱠᱚ ᱯᱨᱟᱭ ᱞᱟᱹᱯᱟᱹᱭ ᱟᱹᱜᱩ ᱠᱚᱣᱟ ᱛᱚ ᱟᱞᱮ ᱦᱚᱸ ᱮᱛᱮᱫ ᱵᱟᱞᱮ ᱮᱢᱟᱣ ᱠᱚᱣᱟ ᱚᱱᱟ ᱦᱚᱸ ᱮᱛᱮᱫ ᱢᱚᱡ ᱫᱚ ᱮᱛᱮᱫ ᱵᱟᱝ ᱵᱩᱡᱷᱟᱹᱜᱼᱟ ᱾ ᱟᱨ ᱟᱯ ᱩᱱᱠᱩ ᱦᱚᱸ ᱚᱵᱚᱥᱥᱳᱭ ᱟᱞᱮ ᱡᱩᱫᱤ ᱞᱮ ᱠᱷᱚᱡᱚᱜ ᱠᱷᱟᱱ ᱠᱷᱟᱡ ᱛᱚ ᱟᱠᱚ ᱦᱚᱸ ᱯᱟᱥᱮᱡ ᱱᱤᱥᱪᱚᱭ ᱠᱷᱚᱡᱚᱜ ᱜᱮᱭᱟ ᱠᱚ ᱥᱮ ᱠᱚ ᱠᱷᱚᱡᱚᱜ ᱠᱟᱱ ᱜᱮᱭᱟ ᱛᱚ ᱢᱮᱱᱟᱜ ᱠᱷᱟᱱ ᱟᱞᱮ ᱦᱚᱸᱞᱮ ᱮᱢᱟ ᱠᱚᱜᱮᱭᱟ ᱤᱫᱤᱭ ᱜᱮᱭᱟ ᱠᱚ ᱾ ᱟᱨ ᱟᱹᱞᱤᱧ ᱢᱟ ᱦᱟᱸᱜ ᱛᱷᱚ ᱚᱱᱮ ᱠᱚ ᱢᱮᱱᱟ ᱦᱳᱭ ᱟᱹᱞᱤᱧ ᱦᱚᱸᱠᱚ ᱢᱮᱱ ᱵᱟᱲᱟᱣ ᱠᱟᱜ ᱞᱤᱧ ᱜᱮᱭᱟ ᱱᱚᱝᱠᱟ ᱱᱚᱝᱠᱟ ᱵᱩᱥᱛᱩ ᱢᱮᱱᱟᱜ ᱛᱟᱯᱮᱭᱟ ᱥᱮ ᱪᱮᱜ ᱾ ᱪᱟᱥ ᱪᱮᱜ ᱠᱚᱯᱮ ᱪᱟᱥ ᱵᱟᱲᱟᱣ ᱠᱟᱫᱟ ᱾ ᱟᱹᱞᱤᱧ ᱢᱟ ᱚᱱᱮ ᱠᱚ ᱢᱮᱱᱟ ᱠᱷᱩᱞᱟᱹᱣ ᱢᱚᱱ ᱦᱚᱲ ᱞᱮᱠᱟ ᱾ ᱦᱟᱱᱮ ᱵᱟᱲᱜᱮ ᱨᱮ ᱢᱮᱱᱟᱜᱼᱟ ᱧᱮᱞ ᱵᱮᱱ ᱛᱚ ᱤᱫᱤᱭ ᱵᱮᱱ ᱾ ᱛᱚ ᱚᱱᱮ ᱚᱱᱠᱟ ᱛᱚ ᱡᱟᱭᱦᱳᱠ ᱛᱚ ᱟᱹᱞᱤᱧ ᱦᱚᱸ ᱢᱟᱱᱮ ᱚᱱᱠᱟᱜᱮ ᱾